ᱦᱮᱞᱳ ᱡᱚᱦᱟᱨ ᱜᱮ ᱜᱚᱝᱠᱮ ᱾
ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱱᱚᱭ ᱫᱩᱲᱩᱵ ᱵᱟᱲᱟ ᱦᱩᱭ ᱠᱟᱱᱟ ᱯᱷᱟᱸᱠᱟ ᱥᱮᱫ ᱨᱮ ᱾ ᱟᱵᱮᱱ ᱪᱮᱫ ᱵᱮᱱ ᱪᱤᱠᱟᱹᱭᱫᱟ?
ᱟᱹᱞᱤᱧ ᱦᱚᱸ ᱫᱩᱲᱩᱵ ᱵᱟᱲᱟ ᱜᱮ ᱦᱩᱭᱠᱟᱱᱟ ᱾ ᱛᱟᱦᱚᱞᱮ ᱜᱚᱝᱠᱮ ᱪᱟᱥ ᱵᱟᱥ ᱫᱚ ᱛᱤᱱᱟᱹᱜ ᱥᱟᱹᱜᱤᱧ?
ᱪᱟᱥ ᱵᱟᱥ ᱠᱚᱫᱚ ᱨᱟᱠᱟᱵ ᱟᱹᱜᱩ ᱦᱩᱭ ᱟᱠᱟᱱᱟ ᱢᱟᱱᱮ ᱵᱟᱹᱭᱦᱟᱹᱲ ᱴᱩᱠᱩ ᱟᱫᱚ ᱵᱟᱹᱫᱽ ᱠᱚᱨᱮ ᱜᱮ ᱟᱹᱣᱨᱤᱭᱟᱜᱼᱟ ᱾
ᱚ ᱟᱪᱪᱷᱟ ᱟᱪᱪᱷᱟ ᱾ ᱵᱟᱲᱟ ᱠᱟᱛᱮ ᱢᱚᱴᱟ ᱢᱩᱴᱤ ᱥᱜᱩᱭ ᱟᱹᱜᱩ ᱟᱠᱟᱱ ᱜᱮᱭᱟ ᱢᱚᱴ ᱢᱩᱴᱤ ᱪᱟᱵᱟ ᱟᱨ ᱡᱟᱦᱟ ᱵᱟᱨ ᱥᱤᱝ ᱜᱟᱱ ᱞᱟᱜᱟᱼᱟ ᱾
ᱦᱩᱸ ᱾ ᱛᱟᱦᱚᱞᱮ ᱫᱟᱜ ᱡᱟᱹᱲᱤ ᱪᱮᱫ ᱞᱮᱠᱟ ᱟᱯᱮ ᱥᱮᱫ ᱜᱚᱝᱠᱮ?
ᱠᱚᱵᱤᱱ ᱠᱷᱮᱞᱳ ᱜᱮᱭᱟ ᱥᱮ ᱵᱟᱝ?
ᱦᱮᱸ ᱠᱷᱮᱞᱳᱜ ᱜᱮᱭᱟᱧ ᱴᱩᱠ ᱴᱟᱠ ᱯᱳᱚᱞᱴᱤ ᱠᱷᱮᱞ ᱞᱮᱠᱟ ᱾
ᱚ ᱟᱪᱪᱷᱟ ᱚ ᱾ ᱦᱮᱸ ᱵᱚᱞ ᱥᱟᱵᱮ ᱟᱥᱮ ᱵᱟᱝ ᱵᱚᱞ ᱠᱚᱫᱚ ᱾
ᱦᱮᱸ ᱥᱟᱵ ᱵᱟᱲᱟᱭ ᱦᱩᱭᱩᱜ ᱠᱟᱱ ᱜᱮᱭᱟ ᱾
ᱚ ᱟᱪᱪᱷᱟ ᱪᱷᱟ ᱾ ᱛᱟᱦᱚᱞᱮ ᱫᱟᱲᱮ ᱦᱮᱡ ᱟᱠᱟᱱ ᱜᱮᱭᱟ ᱯᱮ ᱥᱮ ᱵᱟᱝ ᱯᱳᱞᱴᱤ ᱠᱚᱫᱚ ᱯᱮ ᱟᱹᱜᱩ ᱵᱟᱲᱟ ᱟᱠᱟᱫ ᱠᱚᱜᱮᱭᱟ ᱥᱮ ᱵᱟᱝ?
ᱦᱮᱸ ᱫᱟᱬᱟ ᱵᱟᱲᱟ ᱦᱩᱭ ᱠᱟᱱᱟ ᱠᱚᱛᱮ ᱜᱮᱞᱟ ᱢᱮᱪ ᱫᱚ ᱦᱟᱹᱨᱩᱞ ᱦᱚᱸ ᱦᱩᱭ ᱟᱠᱟᱱᱟ ᱦᱟᱨᱡᱤᱛ ᱫᱚ ᱛᱟᱦᱮᱱ ᱜᱮᱭᱟ ᱛᱚ ᱾
ᱦᱳᱭ ᱦᱳᱭ ᱦᱳᱭ ᱾
ᱟᱵᱮᱱ ᱵᱮᱱ ᱠᱷᱮᱞᱳ ᱜᱮᱭᱟ?
ᱛᱟᱦᱚᱞᱮ ᱜᱚᱝᱠᱮ ᱟᱯᱮ ᱡᱟᱦᱟᱸ ᱤᱭᱟᱹ ᱟᱹᱛᱩ ᱠᱚᱨᱮ ᱟᱹᱛᱩ ᱠᱚᱨᱮ ᱢᱟᱱᱮ ᱪᱮᱞᱠᱟ ᱠᱷᱮᱞ ᱠᱚᱯᱮ ᱥᱟᱵᱽ ᱜᱮᱭᱟ ᱥᱮ ᱵᱟᱝ ᱟᱨ ᱠᱷᱮᱞ ᱠᱚᱵᱤᱱ ᱠᱷᱮᱞ ᱜᱮᱭᱟ ᱥᱮ ᱵᱟᱝ ᱟᱹᱛᱩ ᱨᱮᱱᱟᱜ ᱴᱤᱢ ᱠᱚᱛᱮ ᱟᱨᱠᱤ ᱠᱟᱹᱴᱤᱡ ᱞᱮ
ᱦᱮᱸᱻ ᱥᱟᱵᱽ ᱵᱟᱲᱟ ᱦᱩᱭᱩᱜ ᱜᱮᱭᱟ᱾
ᱚ ᱟᱪᱷᱟ ᱟᱪᱷᱟ ᱛᱟᱦᱞᱮ ᱠᱷᱮᱞ ᱠᱚᱫᱚ ᱦᱩᱭ ᱠᱟᱱ ᱜᱮᱭᱟ ᱥᱮ ᱵᱟᱝ?
ᱦᱮᱸ ᱦᱩᱭ ᱠᱟᱱ ᱜᱮᱭᱟ᱾
ᱚ ᱟᱪᱷᱟ ᱟᱪᱷᱟ ᱱᱟᱯᱟᱭ ᱠᱟᱛᱷᱟ ᱚᱱᱟ ᱢᱟ, ᱛᱟᱦᱞᱮ ᱟᱛᱳ ᱠᱷᱚᱱ ᱫᱚ ᱢᱚᱴᱟᱢᱩ ᱯᱮᱭᱚ ᱯᱨᱟᱭᱤᱡ ᱠᱚᱯᱮ ᱟᱹᱜᱩ ᱵᱟᱲᱟ ᱟᱠᱟ ᱥᱮ ᱵᱟᱝ?
ᱦᱮᱸ ᱟᱹᱜᱩ ᱵᱟᱲᱟ ᱦᱩᱭ ᱟᱠᱟᱱ ᱜᱮᱭᱟ᱾ ᱟᱵᱮᱱ ᱵᱮᱱ ᱠᱷᱮᱞᱳ ᱜᱮᱭᱟ ᱥᱮ ᱵᱟᱝ?
ᱦᱮᱸ ᱢᱚᱴᱟᱢᱩᱴᱤ ᱠᱷᱮᱞᱳ ᱦᱩᱭᱩᱜᱼᱟ ᱟᱹᱵᱤᱱ ᱞᱮᱠᱟ ᱜᱮ ᱵᱚᱭᱨᱟᱞ ᱠᱷᱮᱞ᱾ ᱚᱱᱟ ᱵᱚᱭᱞᱟᱨ ᱠᱚᱫᱚ ᱟᱨᱤ ᱠᱷᱮᱞ ᱦᱩᱭᱩᱜ-ᱟ, ᱢᱚᱴᱟᱢᱩᱴᱤ ᱠᱷᱮᱞ ᱦᱩᱭᱩᱜᱼᱟ ᱱᱮᱠᱥᱴ ᱥᱤᱡᱤᱱ ᱥᱮᱫ᱾
ᱦᱩᱸ᱾
ᱛᱟᱦᱚᱞᱮ ᱜᱚᱝᱠᱮ ᱱᱚᱝᱠᱟ ᱵᱚᱞ ᱠᱚᱫᱚ ᱢᱟᱱᱮ ᱚᱲᱟᱜ ᱫᱷᱟᱨᱮ ᱯᱮ ᱯᱨᱮᱠᱴᱤᱥ ᱜᱮᱭᱟ? ᱥᱮ ᱚᱱᱮ ᱦᱳᱥᱴᱮᱞ ᱠᱚᱨᱮ ᱵᱤᱱ ᱛᱟᱦᱮᱸᱱ ᱜᱮᱭᱟ ᱥᱮ, ᱤᱭᱟᱹ ᱚᱲᱟᱜ ᱠᱚᱨᱮ ᱵᱤᱱ ᱛᱟᱦᱮᱸᱱ ᱜᱮᱭᱟ?
ᱵᱟᱝ ᱦᱳᱥᱴᱮᱞ ᱠᱚᱨᱮ ᱫᱚ ᱵᱟᱹᱞᱤᱧ ᱛᱟᱦᱮᱸᱱᱟ ᱚᱲᱟᱜ ᱠᱚᱨᱮ ᱜᱮ, ᱜᱚᱰᱟ ᱢᱮᱱᱟᱜ ᱛᱟᱞᱮᱭᱟ ᱚᱸᱰᱮᱞᱮ ᱯᱮᱠᱴᱤᱥᱟᱞᱮ ᱢᱟᱱᱮ ᱢᱟᱡᱟᱱ ᱵᱮᱲᱟ᱾
ᱦᱚᱸ ᱟᱪᱪᱷᱟ ᱟᱪᱪᱷᱟ ᱱᱟᱯᱟᱭ ᱠᱟᱛᱷᱟ ᱚᱱᱟ ᱢᱟ᱾
ᱛᱟᱦᱚᱞᱮ ᱱᱚᱝᱠᱟ ᱤᱭᱟᱹ ᱠᱚᱫᱚ ᱟᱯᱮ ᱥᱮᱫ ᱫᱚ ᱢᱟᱱᱮ ᱵᱤᱨ ᱠᱚᱫᱚ ᱢᱮᱱᱟᱜ-ᱟ ᱥᱮ ᱵᱟᱝ ᱵᱤᱨ ᱵᱩᱨᱩ᱾ ᱮᱨ ᱯᱚᱨ ᱟᱨ ᱠᱤ᱾
ᱵᱤᱨ ᱫᱚ ᱵᱤᱨ ᱫᱚ ᱢᱮᱱᱟᱜᱼᱟ ᱥᱟᱨᱡᱚᱢ ᱵᱤᱨ ᱢᱮᱱᱟᱜᱼᱟ, ᱟᱯᱮᱥᱮᱫ?
ᱚ ᱟᱪᱪᱷᱟ ᱟᱪ ᱟᱞᱮ ᱥᱮᱫ ᱦᱚᱸ ᱵᱤᱨ ᱠᱚᱫᱚ ᱚᱲᱟᱜ ᱠᱩᱰᱟᱹᱢ ᱦᱚᱸ ᱥᱚᱝᱜᱮ ᱢᱮᱱᱟᱜᱼᱟ, ᱥᱟᱨᱡᱚᱢ ᱫᱟᱨᱮ᱾ ᱫᱚ ᱟᱯᱮ ᱪᱮᱫ ᱠᱚᱯᱮ ᱪᱤᱠᱟᱹᱭᱮᱭᱟ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜᱼᱟ,
ᱥᱟᱨᱡᱚᱢ ᱫᱟᱨᱮ ᱡᱮᱢᱚᱱ ᱠᱟᱹᱴᱤᱡᱼᱟ ᱢᱟᱱᱮ ᱡᱟᱦᱟᱸ ᱥᱟᱨᱡᱚᱢᱟᱜ ᱤᱭᱟᱹᱜᱼᱟ ᱢᱟᱱᱮ, ᱠᱟᱹᱴᱤᱡ ᱠᱚ ᱡᱟᱦᱟᱸ ᱨᱟᱠᱟᱵᱚᱜ ᱚᱱᱟ ᱫᱚ ᱫᱟᱹᱛᱟᱹᱱᱤᱭᱟ ᱠᱚ ᱟᱨ ᱥᱟᱨᱡᱚᱢ ᱥᱟᱠᱟᱢ ᱫᱚ ᱯᱟᱛᱲᱟ,
ᱥᱟᱨᱡᱚᱢ ᱥᱟᱠᱟᱢ ᱫᱚ ᱢᱟᱱᱮ ᱟᱞᱩ ᱟᱹᱜᱩ ᱠᱟᱛᱮᱜ ᱢᱟᱱᱮ ᱯᱟᱛᱲᱟ ᱯᱟᱹᱴᱤ ᱠᱟᱛᱮᱜ ᱚᱱᱟ ᱟᱸᱠᱷᱨᱤᱧ ᱦᱩᱭᱩᱜᱼᱟ ᱵᱟᱡᱟᱨ ᱨᱮ᱾ ᱡᱟᱱᱩ,
ᱚ ᱟᱪᱪᱷᱟ ᱟᱪᱪᱷᱟ ᱦᱮᱸ᱾
ᱟᱨ ᱤᱭᱟᱹ ᱢᱟᱱᱮ ᱚᱝᱠᱟ ᱯᱚᱨᱚᱵᱽ ᱠᱚᱨᱮ ᱥᱟᱨᱡᱚᱢ ᱥᱟᱠᱟᱢ ᱫᱚᱯᱮ ᱯᱟᱛᱲᱟ ᱠᱟᱛᱮ ᱯᱮ ᱯᱤᱴᱷᱟᱹ ᱵᱟᱲᱟᱭ ᱜᱮᱭᱟ ᱥᱮ ᱵᱟᱝ? ᱡᱮᱢᱚᱱ ᱟᱵᱚᱣᱟᱜ ᱱᱚᱣᱟ ᱥᱟᱠᱨᱟᱛ ᱠᱚ ᱦᱳᱭᱳᱜᱼᱟ, ᱚ ᱟᱪᱷᱟ ᱟᱪᱷᱟ᱾
ᱛᱟᱦᱞᱮ ᱜᱚᱝᱠᱮ ᱚᱱᱮ ᱚᱝᱠᱟ ᱥᱟᱨᱡᱚᱢ ᱡᱚ ᱠᱚᱛᱮ ᱢᱟᱱᱮ ᱟᱹᱠᱷᱨᱤᱧ ᱚᱱᱟ ᱡᱚ ᱵᱟᱦᱟ ᱚᱱᱟ ᱡᱚᱠᱷᱚᱱ ᱵᱟᱦᱟ ᱯᱚᱨᱮ ᱚᱱᱟ ᱡᱚᱜ ᱟᱥᱮ ᱦᱳᱭᱥᱮ ᱛᱟᱦᱚᱞᱮ ᱚᱝᱠᱟ
ᱦᱮᱸ᱾
ᱤᱭᱟᱹ ᱟ,
ᱦᱮᱸ ᱟᱸᱠᱷᱨᱤᱧ ᱵᱟᱲᱟᱭ ᱜᱮ ᱦᱩᱭᱩᱜᱼᱟ,
ᱚ ᱟᱪᱪᱷᱟ ᱟᱪᱪᱷᱟ ᱱᱟᱯᱟᱭ ᱠᱟᱛᱷᱟ ᱚᱱᱟᱢᱟ ᱛᱟᱦᱚᱞᱮ ᱪᱟᱞᱟᱣ ᱮᱱ ᱟᱢᱵᱟ ᱵᱚ ᱛᱤ ᱨᱮ ᱢᱟᱱᱮ ᱪᱮᱫ ᱞᱮᱠᱟ ᱪᱮᱫ ᱠᱟ ᱯᱤᱴᱷᱟᱹ ᱦᱩᱭ ᱪᱮᱫ ᱠᱟ ᱯᱮ ᱡᱚᱢ ᱠᱮᱜᱼᱟ ᱠᱟᱹᱡ ᱵᱤᱱ ᱞᱟᱹᱭ ᱞᱮᱠᱷᱟᱱ
ᱦᱩᱸ᱾ ᱡᱚᱢ ᱵᱟᱲᱟ ᱦᱩᱭᱮᱱ ᱜᱮᱭᱟ?
ᱟᱵᱮᱱ ᱫᱚ ᱚᱠᱟ ᱯᱚᱱᱚᱛ ᱠᱷᱚᱡ ᱵᱮᱱ ᱞᱟᱹᱭᱮᱫ ᱛᱮ?
ᱦᱮᱸ?
ᱞᱟᱹᱭᱫᱟᱞᱤᱧ ᱟᱵᱮᱱ ᱫᱚ ᱚᱠᱟ ᱯᱚᱱᱚᱛ ᱠᱷᱚᱡ ᱵᱮᱱ ᱞᱟᱹᱭᱮᱫ ᱛᱮ?
ᱟᱹᱞᱤᱧ ᱫᱚ ᱱᱚᱛᱮ ᱤᱭᱟᱹ ᱵᱮᱝᱜᱚᱞ ᱥᱮᱫ ᱠᱷᱚᱱ ᱜᱮ᱾ ᱛᱟᱞᱦᱮ ᱜᱚᱝᱠᱮ ᱟᱯᱮ ᱥᱮᱫ ᱢᱟᱱᱮ ᱱᱚᱝᱠᱟ ᱛᱟᱞᱮ ᱫᱟᱨᱮ ᱠᱚᱫᱚ ᱢᱮᱱᱟᱜᱼᱟ ᱥᱮ ᱵᱟᱝ ᱜᱮ?
ᱢᱮᱱᱟᱜ ᱜᱮᱭᱟ᱾
ᱚ ᱟᱪᱪᱷᱟ ᱟᱪᱪᱷᱟ᱾ ᱛᱚ ᱟᱨ ᱢᱟ ᱟᱸᱡᱚᱢ ᱵᱟᱲᱟ ᱠᱟᱜᱼᱟ ᱞᱤᱧ᱾
ᱦᱮᱸ ᱦᱮᱸ ᱛᱟᱲᱤ ᱠᱚ ᱧᱩ ᱞᱮᱠᱷᱟᱱ ᱵᱩᱵᱩᱞᱟ ᱛᱟᱹᱲᱤ ᱠᱚ ᱧᱩ ᱞᱮᱠᱷᱟᱡ᱾ ᱥᱮ ᱞᱟᱹᱤ ᱟᱠᱚ ᱚᱱᱠᱟ ᱟᱹᱞᱤᱧ ᱫᱚ ᱵᱟᱹᱞᱤᱧ ᱧᱩ ᱵᱟᱲᱟ ᱠᱟᱫᱟ᱾
ᱚ ᱟᱪᱪᱷᱟ ᱟᱪᱪᱷᱟ᱾
ᱦᱩᱸ᱾
ᱦᱳᱭ ᱱᱮᱛᱟᱨ ᱢᱟ ᱧᱮᱞᱚᱜ ᱠᱟᱱᱟ ᱚᱝᱠᱟ ᱛᱟᱹᱲᱤ ᱠᱚ ᱚᱱᱮ ᱠᱚ ᱧᱩᱭᱫᱟ ᱟᱨ ᱚᱱᱮ ᱵᱮᱥᱤᱨ ᱵᱷᱟᱜᱽ ᱚᱱᱟ ᱛᱟᱹᱲᱤ ᱧᱩ ᱫᱚ ᱩᱪᱤᱛ ᱫᱚ ᱵᱟᱝ ᱠᱟᱱᱟ ᱢᱟᱱᱮ ᱢᱤᱫ ᱜᱮᱞᱟᱥ ᱫᱚ ᱴᱷᱤᱠ ᱜᱮᱭᱟ ᱦᱳᱭᱥᱮ ᱚᱱᱟ ᱟᱫᱚ ᱡᱟᱹᱥᱛᱤ ᱠᱚ ᱧᱩᱭᱮᱫᱼᱟ ᱛᱟᱞᱮ ᱛᱟᱹᱲᱤ ᱦᱚᱸ ᱟᱨᱚᱦᱚ ᱢᱟᱱᱮ ᱵᱩᱞ ᱫᱷᱟᱹᱵᱤᱡ ᱠᱚ ᱧᱩᱭᱮᱫᱼᱟ ᱢᱟᱱᱮ ᱛᱟᱞᱮ ᱛᱟᱹᱲᱤ ᱫᱚ ᱦᱟᱺᱰᱤ ᱞᱮᱠᱟᱱᱟᱜ ᱡᱤᱱᱤᱥ ᱠᱟᱱᱟ ᱥᱮ ᱦᱳᱭᱥᱮ ᱚᱱᱮ ᱠᱚᱢ ᱧᱩ ᱞᱮᱠᱷᱟᱱ ᱴᱷᱤᱠ ᱜᱮᱭᱟ ᱟᱨ ᱵᱮᱥᱤ ᱧᱩ ᱞᱮᱠᱷᱟᱱ ᱠᱟ ᱜᱷᱩᱨᱟᱹᱣ ᱟᱹᱱᱤᱡᱼᱟ ᱵᱩᱵᱩᱞᱟ ᱟᱨᱠᱤ᱾
ᱦᱩᱸ ᱦᱮᱸ᱾
ᱛᱟᱦᱞᱮ ᱜᱚᱝᱠᱮ ᱱᱚᱝᱠᱟ ᱛᱟᱞᱮ ᱛᱟᱞᱮ ᱠᱚᱫᱚ ᱟᱯᱮ ᱫᱚ ᱢᱟᱱᱮ ᱪᱮᱫ ᱞᱮᱠᱟ ᱠᱟᱛᱮ ᱯᱮ ᱯᱤᱴᱷᱟᱹᱭ ᱜᱮᱭᱟ ᱠᱟᱹᱴᱤᱡ ᱵᱤᱱ ᱞᱟᱹᱭ ᱟᱞᱤᱧᱟ᱾
ᱦᱩᱸ᱾ ᱚᱱᱮ ᱦᱟᱞᱟᱝ ᱟᱹᱜᱩᱭ ᱟᱞᱮ ᱢᱟᱱᱮ ᱡᱟᱦᱟᱸ ᱧᱩᱨᱩ ᱠᱚᱼᱟ ᱦᱟᱞᱟᱝ ᱟᱹᱜᱩ ᱠᱟᱛᱮ ᱚᱱᱟ ᱪᱷᱟᱲᱟᱣ ᱟᱞᱮ᱾ ᱪᱷᱟᱲᱟᱣ ᱠᱟᱛᱮᱜ ᱚᱱᱟ ᱢᱟᱱᱮ ᱴᱷᱮᱠᱟ ᱨᱮ ᱚᱱᱟ ᱜᱷᱟᱥᱟᱣ ᱠᱟᱛᱮᱜ ᱡᱟᱦᱟᱸ ᱚᱱᱟ ᱤᱭᱟᱹ ᱩᱰᱩᱠᱚᱜᱼᱟ ᱢᱟᱱᱮ ᱜᱩᱲ ᱞᱮᱠᱟ ᱴᱟᱭᱤᱯ ᱦᱳᱭ ᱚᱱᱟ ᱫᱚ ᱜᱩᱲ ᱞᱮᱠᱟ ᱴᱟᱭᱤᱯ ᱡᱟᱦᱟᱸ ᱩᱰᱩᱠᱚᱜᱼᱟ ᱢᱟᱱᱮ ᱛᱟᱲᱮ ᱨᱮᱱᱟᱜ ᱨᱚᱥ ᱛᱮᱫ, ᱦᱩᱭ ᱚᱱᱟ ᱫᱚ ᱦᱚᱞᱚᱝ ᱥᱟᱜ ᱞᱮ ᱢᱟᱱᱮ ᱢᱮᱥᱟᱭᱟᱞᱮ ᱜᱷᱮᱣᱞᱟ ᱠᱟᱛᱮᱫ ᱚᱱᱟ ᱢᱟᱱᱮ ᱥᱩᱱᱩᱢ ᱞᱮ ᱯᱤᱴᱷᱟᱹᱭᱟᱞᱮ᱾ ᱢᱟᱱᱮ ᱫᱩᱞ ᱯᱤᱴᱷᱟᱹ ᱞᱮᱭᱟ᱾
ᱟᱪᱪᱷᱟ ᱱᱟᱯᱟᱭ ᱠᱟᱛᱷᱟ ᱚᱱᱟ ᱢᱟ᱾
ᱦᱩᱸ᱾
ᱱᱚᱝᱠᱟ ᱛᱟᱦᱚᱞᱮ ᱟᱯᱮ ᱫᱚ ᱢᱟᱱᱮ ᱥᱮᱸᱫᱽᱨᱟ ᱠᱚᱯᱮ ᱪᱟᱞᱟ ᱵᱟᱲᱟ ᱜᱮᱭᱟ ᱥᱮ ᱵᱟᱝ ᱜᱮ?
ᱦᱮᱸ ᱢᱟᱱᱮ ᱪᱟᱞᱟᱣ ᱵᱟᱲᱟ ᱦᱩᱭᱩᱜ ᱜᱮᱭᱟ᱾
ᱟᱪᱪᱷᱟ ᱱᱟᱯᱟᱭ ᱠᱟᱛᱷᱟ᱾
ᱛᱟᱦᱚᱞᱮ ᱜᱚᱝᱠᱮ ᱟᱡᱚᱫᱤᱭᱟᱹ ᱥᱮᱸᱫᱽᱨᱟ ᱵᱮᱱ ᱪᱟᱞᱟᱣ ᱵᱟᱲᱟ ᱠᱟᱱᱟ ᱥᱮ ᱵᱟᱝ?
ᱟᱡᱚᱫᱤᱭᱟᱹ ᱥᱮᱸᱫᱽᱨᱟ ᱫᱚ ᱞᱟᱹᱭ ᱞᱮᱠᱷᱟᱱ ᱫᱚ ᱚᱝᱠᱟ ᱫᱚ ᱵᱟᱝ ᱪᱟᱞᱟᱣ ᱵᱟᱲᱟ ᱦᱩᱭ ᱠᱟᱱᱟ ᱦᱳᱭᱥᱮ ᱾ ᱧᱮᱞ ᱞᱮᱠᱷᱟᱱ ᱫᱚ ᱟᱡᱚ ᱤᱭᱟᱹ ᱵᱩᱨᱩ ᱥᱮᱸᱫᱽᱨᱟ ᱫᱚ ᱢᱟᱱᱮ ᱟᱹᱛᱩ ᱠᱷᱚᱱ ᱫᱚᱠᱚ ᱪᱟᱞᱟᱣ ᱵᱟᱲᱟᱣ ᱠᱟᱱᱟ ᱦᱳᱭ ᱥᱮ ᱾ ᱞᱟᱹᱭᱟᱠᱚ ᱵᱟᱝᱢᱟ ᱚᱱᱮ ᱡᱟᱦᱟᱸ ᱤᱭᱟᱹ ᱚᱝᱠᱟ ᱵᱟᱵᱟ ᱦᱚᱲ ᱛᱟᱠᱚ ᱡᱟᱦᱟᱸᱭ ᱠᱚᱨᱮᱱ ᱵᱟᱹᱦᱩ ᱠᱚᱠᱚ ᱛᱟᱦᱮᱱᱟ ᱟᱨ ᱠᱤ ᱦᱳᱭᱥᱮ ᱞᱟᱹᱭ ᱠᱚ ᱚᱱᱟ ᱥᱟᱠᱚᱢ ᱪᱩᱲᱤ ᱠᱚ ᱟᱨᱠᱤ ᱛᱚ ᱢᱟᱱᱮ ᱚᱱᱟ ᱜᱷᱮᱸᱴ ᱠᱟᱛᱮᱜ ᱠᱚ ᱤᱫᱤ ᱛᱚᱨᱟᱭ ᱛᱟᱠᱟᱣᱟ ᱵᱟᱝᱢᱟ ᱾
ᱦᱮᱸ
ᱛᱟᱞᱮ ᱟᱹᱵᱤᱱ ᱫᱚᱵᱤᱱ ᱪᱟᱞᱟᱣ ᱵᱟᱲᱟᱣ ᱟᱠᱟᱱ ᱜᱮᱭᱟ ᱥᱮ ᱵᱟᱝ?
ᱟᱹᱞᱤᱧ ᱫᱚ ᱵᱟᱞᱤᱧ ᱪᱟᱞᱟᱣ ᱵᱟᱲᱟᱣ ᱠᱟᱱᱟ᱾
ᱟᱪᱷᱟ ᱾
ᱦᱩᱸ᱾
ᱛᱟᱞᱮ ᱜᱚᱝᱠᱮ ᱱᱚᱝᱠᱟ ᱤᱭᱟᱹ ᱪᱮᱜ ᱠᱚ ᱞᱟᱹᱭᱟ ᱟᱯᱮ ᱥᱮ ᱢᱟ ᱵᱤᱨ ᱵᱩᱨᱩ ᱛᱟᱞᱮ ᱟᱯᱮ ᱫᱚ ᱢᱟᱱᱮ ᱮᱢᱱᱤ ᱟᱹᱛᱩ ᱠᱚᱨᱮ ᱢᱟᱱᱮ ᱤᱭᱟᱹ ᱥᱮᱸᱫᱨᱟ ᱠᱚᱯᱮ ᱪᱟᱞᱟᱜ ᱜᱮᱭᱟ ᱥᱮ ᱵᱟᱝ ᱥᱩᱨ ᱥᱩᱯᱩᱨ ᱵᱤᱨ? ᱠᱚᱨᱮᱜ ᱠᱤᱱᱵᱟ ᱡᱟᱦᱟᱸ ᱠᱚᱨᱮᱜ ᱜᱮ ᱟᱨᱠᱤ ᱾
ᱦᱮᱸ ᱦᱮᱸ ᱪᱟᱞᱟᱣ ᱜᱮ ᱦᱩᱭᱩᱜᱼᱟ᱾
ᱚ ᱪᱤᱜᱠᱟ ᱾
ᱛᱟ ᱟᱵᱮᱱ ᱵᱮᱱ ᱪᱟᱞᱟᱣ ᱵᱟᱲᱟᱣ ᱠᱟᱱᱟ?
ᱦᱮᱸ ᱟᱹᱛᱩ ᱠᱚᱨᱮ ᱢᱟ ᱱᱚᱝᱠᱟ ᱟᱞᱮᱭᱟᱜ ᱢᱟ ᱚᱲᱟᱜ ᱠᱩᱰᱟᱢ ᱠᱷᱚᱱ ᱵᱤᱨᱟᱹᱭ ᱥᱮ ᱛᱟᱞᱮ ᱮᱢᱚᱱ ᱢᱳᱴᱟᱢᱩᱴᱤ ᱟᱞᱮ ᱥᱮᱫ ᱫᱚ ᱟᱹᱰᱤ ᱡᱟᱹᱥᱛᱤ ᱞᱮ ᱪᱟᱞᱟᱜ ᱜᱮᱭᱟ ᱚᱱᱟ ᱤᱭᱟᱹ ᱠᱚᱫᱚ ᱥᱮᱸᱫᱽᱨᱟ ᱠᱚᱫᱚ ᱟᱨᱠᱤ᱾ ᱟᱨ ᱱᱚᱝᱠᱟ ᱢᱟ ᱠᱩᱞᱟᱹᱭ ᱥᱩᱠᱨᱤ ᱟᱹᱰᱤ ᱡᱟᱹᱥᱛᱤ ᱢᱮᱱᱟᱜ ᱠᱚᱣᱟ ᱠᱩᱞᱟᱹᱭ ᱥᱩᱠᱨᱤ ᱛᱩᱭᱩ᱾ ᱢᱟᱱᱮ ᱯᱨᱟᱭ ᱞᱮᱠᱟ ᱜᱮ ᱢᱮᱱᱟᱜ ᱠᱚᱣᱟ ᱟᱨᱠᱤ ᱱᱮᱛᱟᱨ ᱯᱷᱚᱨᱮᱥᱴᱟᱨ ᱠᱷᱚᱱ ᱤᱭᱟᱹ ᱠᱚᱠᱚ ᱟᱲᱟᱜ ᱠᱟᱜ ᱠᱚᱣᱟ᱾ ᱚᱡᱚᱜᱚᱨ ᱵᱤᱧ ᱮ ᱦᱚᱨᱤᱱ ᱠᱚ ᱤᱭᱟᱹ ᱠᱚ ᱪᱮᱜ ᱠᱚ ᱢᱚᱭᱩᱨ ᱠᱚ ᱟᱹᱰᱤ ᱡᱟᱹᱥᱛᱤ ᱢᱮᱱᱟᱜ ᱠᱚᱣᱟ ᱟᱞᱮ ᱥᱮᱫ ᱫᱚ ᱟᱨᱠᱤ ᱞᱟᱹᱭ ᱜᱟᱱᱚᱜᱼᱟ᱾
ᱦᱮᱞᱳ ᱜᱚᱝᱠᱮ?
ᱦᱮᱸ ᱞᱟᱹᱭᱵᱤᱱ᱾
ᱞᱮᱤᱧ ᱞᱟᱹᱭ ᱫᱟᱞᱤᱧ ᱱᱚᱜ ᱚᱭ ᱡᱮ ᱟᱯᱮ ᱥᱮᱸᱫᱽᱨᱟ ᱠᱚᱣᱟᱯᱮ ᱦᱮᱸ ᱛᱟᱞᱮ ᱯᱷᱚᱨᱮᱥᱴ ᱴᱟᱨ ᱠᱚ ᱪᱮᱜ ᱦᱚᱸ ᱵᱟᱠᱚ ᱞᱟᱹᱭ ᱟᱠᱚ?
ᱥᱮᱸᱫᱽᱨᱟ ᱵᱚᱞᱛᱮ ᱫᱚ ᱟᱫᱚ ᱩᱝᱠᱟ ᱞᱮ ᱵᱚᱞᱛᱮ ᱫᱚ ᱚᱝᱠᱟ ᱫᱚ ᱵᱟᱠᱚ ᱞᱮᱭᱟ ᱢᱟᱱᱮ ᱞᱮᱭ ᱜᱟᱱᱚᱜ ᱠᱷᱟᱱ ᱫᱚ ᱢᱚᱴᱟᱢᱩᱴᱤ ᱢᱟᱱᱮ ᱠᱩᱛᱮ ᱠᱚᱨᱟᱣ ᱜᱮ ᱚᱱᱟ ᱫᱚ ᱵᱮᱥᱴᱟ ᱦᱮᱸᱥᱮ ᱟᱫᱚ ᱢᱟᱱᱮ ᱟᱞᱮ ᱛᱚ ᱥᱮᱸᱫᱽᱨᱟ ᱠᱟᱛᱮᱜ ᱡᱮ ᱱᱚᱝᱠᱟ ᱥᱳ ᱛᱟᱞ ᱢᱤᱰᱤᱭᱟ ᱚᱱᱟ ᱠᱚᱨᱮ ᱟᱲᱟᱜ ᱵᱟᱲᱟ ᱚᱱᱟ ᱠᱚᱫᱚ ᱩᱪᱤᱛ ᱫᱚ ᱵᱟᱝ ᱠᱟᱱᱟ ᱥᱮ ᱛᱟᱦᱞᱮ ᱚᱝᱠᱟ ᱫᱚ ᱦᱟᱸᱜ ᱢᱟᱱᱮ ᱩᱠᱩ ᱩᱠᱩ ᱛᱮᱫᱚ ᱴᱷᱤᱠ ᱜᱮᱭᱟ ᱚᱠᱚᱭ ᱫᱚ ᱪᱮᱜ ᱦᱚᱸ ᱵᱟᱠᱚ ᱞᱟᱹᱭᱟ ᱦᱳᱭᱥᱮ᱾ ᱟᱨ ᱱᱚᱝᱠᱟ ᱡᱩᱫ ᱡᱩᱫᱤ ᱥᱚᱫᱚᱨ ᱥᱟᱢᱟᱝ ᱵᱤᱱ ᱠᱚᱨᱟᱣᱟ ᱠᱤᱝᱵᱟ ᱡᱩᱫᱤ ᱢᱤᱫᱴᱟᱝ ᱥᱩᱠᱨᱤ ᱵᱤᱱ ᱜᱚᱡ ᱠᱮᱫᱮᱭᱟ ᱦᱳᱭ ᱥᱮ ᱟᱫᱚ ᱡᱩᱫᱤ ᱦᱟᱱᱮ ᱟᱯ ᱛᱳ ᱛᱳ ᱛᱮ ᱩᱫᱩᱜ ᱩᱫᱩᱜ ᱛᱮᱵᱤᱱ ᱟᱹᱜᱩᱭᱟ ᱡᱮ ᱱᱚᱝᱠᱟ ᱥᱤᱛᱩᱜ ᱤᱭᱟᱹ ᱥᱩᱠᱨᱤ ᱞᱤᱧ ᱜᱚᱡ ᱠᱟᱫᱮᱭᱟ ᱦᱳᱭ ᱥᱮ ᱾ ᱠᱤᱢᱵᱟ ᱫᱤᱠᱩ ᱟᱹᱛᱩ ᱟᱯᱮ ᱡᱩᱫᱤ ᱥᱩᱨ ᱥᱩᱯᱩᱨ ᱠᱚᱨᱮ ᱛᱟᱦᱮᱱᱟ ᱛᱷᱟᱞᱮ ᱡᱩᱫᱤ ᱚᱱᱠᱟ ᱨᱟᱥᱛᱟ ᱨᱟᱥᱛᱟ ᱛᱮᱵᱤᱱ ᱜᱚᱜ ᱟᱹᱜᱩᱭᱟ ᱛᱟᱦᱞᱮ ᱚᱱᱟ ᱫᱚ ᱚᱴᱳᱢᱮᱴᱤᱠ ᱚᱸᱰᱮ ᱛᱷᱟᱱᱟ ᱨᱮᱠᱚ ᱠᱚᱢᱯᱞᱮᱱᱟ ᱠᱚᱢᱯᱞᱮᱱ ᱠᱟᱛᱮ ᱱᱤᱥᱪᱚᱭ ᱠᱚ ᱦᱤᱡᱩᱜ ᱜᱮᱭᱟ ᱦᱳᱭ ᱥᱮ᱾ ᱠᱟ ᱠᱮᱥ ᱦᱩᱭᱩᱜᱼᱟ ᱟᱨᱠᱤ ᱟᱨ ᱡᱩᱫᱤ ᱩᱠᱩ ᱩᱠᱩᱛᱮ ᱩᱠᱩ ᱩᱠᱩᱛᱮᱫᱚ ᱚᱠᱚᱭ ᱦᱚᱸ ᱪᱮᱜ ᱦᱚᱸ ᱵᱟᱠᱚ ᱞᱟᱹᱭ ᱜᱮᱭᱟ ᱢᱟᱱᱮ ᱩᱱᱟᱹᱜ ᱮᱠᱴᱟ ᱫᱚ ᱢᱟᱱᱮ ᱚᱝᱠᱟ ᱤᱭᱟᱹ ᱠᱚ ᱫᱚ ᱢᱟᱱᱮ ᱩᱠᱩ ᱩᱠᱩᱛᱮ ᱠᱚᱨᱟᱣ ᱜᱮ ᱵᱮᱥᱴᱟ ᱚᱱᱟ ᱠᱚᱫᱚ ᱦᱳᱭᱥᱮ᱾ ᱟᱱᱮ ᱚᱱᱛᱮ ᱨᱮ ᱤᱭᱟᱹ ᱟᱹᱜᱩ ᱠᱮᱫᱮᱭᱟᱢ ᱟᱹᱜᱩ ᱠᱟᱛᱮᱫ ᱢᱟᱱᱮ ᱜᱮᱫ ᱵᱟᱲᱟ ᱠᱟᱛᱮᱫ ᱤᱭᱟᱹ ᱞᱮᱠᱷᱟᱱ ᱫᱚ ᱢᱳᱴᱟᱢᱩᱴᱤ ᱫᱤᱠᱩ ᱠᱚᱫᱚ ᱵᱟᱠᱚ ᱦᱤᱡᱩᱜᱼᱟ ᱦᱮᱡ ᱠᱟᱛᱮᱫ ᱫᱚ ᱵᱟᱠᱚ ᱧᱮᱞᱟ ᱡᱮ ᱱᱩᱭ ᱫᱚ ᱵᱤᱨ ᱨᱮᱱ ᱠᱟᱱᱟᱭ ᱥᱮ ᱤᱭᱟᱹ ᱨᱮᱱ ᱦᱳᱭ ᱥᱮ᱾ ᱟᱫᱚ ᱟᱵᱚ ᱢᱟ ᱟᱛᱩ ᱨᱮ ᱮᱢ ᱛᱟᱦᱚᱞᱮ ᱩᱱᱠᱩ ᱫᱚ ᱵᱷᱟᱵᱟᱣᱟ ᱦᱳᱭᱛᱳ ᱟᱛᱩ ᱨᱮᱱ ᱥᱩᱠᱨᱤ ᱠᱟᱱᱟᱭ ᱦᱳᱭᱛᱚ᱾ ᱦᱳᱭ ᱥᱮ? ᱩᱸ ᱛᱟᱞᱦᱮ ᱟᱯᱮ ᱠᱚᱫᱚ ᱚᱱᱠᱟ ᱥᱮᱸᱫᱽᱨᱟ ᱠᱚᱨᱮᱫ ᱫᱚ ᱪᱤᱞᱤ ᱠᱚᱯᱮ ᱜᱚᱡ ᱵᱟᱲᱟᱟᱣ ᱟᱠᱟᱫ ᱠᱚᱣᱟ ᱠᱟᱹᱴᱤᱡ ᱞᱟᱹᱭ ᱥᱚᱫᱚᱨ ᱞᱮ
ᱦᱮᱸ ᱟᱵᱮᱱ ᱡᱟᱦᱟᱸ ᱠᱚᱵᱮᱱ ᱞᱟᱹᱭᱟ ᱩᱱᱠᱩ ᱠᱚ ᱩᱱᱠᱩ ᱜᱮ᱾
ᱚ ᱟᱪᱪᱷᱟ ᱟᱪᱪᱷᱟ ᱟᱪᱪᱷᱟ᱾
ᱛᱟᱦᱚᱞᱮ ᱜᱚᱝᱠᱮ ᱤᱭᱟᱹ ᱥᱩᱠᱨᱤ ᱫᱚ ᱛᱤᱱᱟᱹᱜ ᱞᱟᱹᱴᱩ ᱞᱟᱹᱴᱩ ᱠᱚ ᱢᱟᱱᱮ ᱢᱟᱜ ᱜᱚᱡ ᱵᱟᱲᱟᱣ ᱟᱠᱟᱫ ᱠᱚᱣᱟᱯᱮ?
ᱟᱞᱮᱭᱟᱜ ᱱᱚᱛᱮ ᱞᱟᱹᱭ ᱜᱟᱱᱚᱜ ᱠᱷᱟᱱ ᱫᱚ ᱪᱚᱞᱞᱤᱥ ᱠᱮᱡᱤ ᱯᱚᱧᱪᱟᱥ ᱠᱮᱡᱤ ᱥᱟᱴ ᱠᱮᱡᱤ ᱡᱚᱠᱷᱚᱱ ᱡᱮᱢᱚᱱ ᱠᱚ ᱧᱟᱢᱚᱜᱼᱟ ᱟᱨᱠᱤ᱾ ᱚᱱᱟ ᱥᱚᱵ ᱥᱚᱢᱚᱭ ᱛᱚ ᱮᱠᱤ ᱤᱭᱟᱹ ᱢᱟᱯ ᱨᱮᱱ ᱫᱚ ᱵᱟᱠᱚ ᱧᱟᱢᱚᱜᱼᱟ ᱦᱳᱭᱥᱮ᱾ ᱳᱭ ᱡᱚᱠᱷᱚᱱ ᱡᱮᱢᱚᱱ᱾ ᱛᱟᱞᱦᱮ ᱜᱚᱝᱠᱮ ᱟᱯᱮ ᱠᱚᱫᱚ ᱪᱤᱞᱤ ᱠᱚᱯᱮ ᱜᱚᱡ ᱟᱹᱜᱩ ᱵᱟᱲᱟ ᱠᱟᱫ ᱠᱚᱣᱟ ᱟᱹᱛᱩ ᱠᱚ ᱥᱮᱫ ᱫᱚ ᱟᱨᱠᱤ?
ᱟᱹᱛᱩ ᱟᱞᱮ ᱥᱮᱫ ᱫᱚ ᱢᱟᱱᱮ ᱥᱩᱠᱨᱤ ᱠᱚᱫᱚ ᱵᱟᱠᱚ ᱧᱟᱢᱚᱜᱼᱟ ᱛᱚ ᱳᱭ ᱪᱮᱢᱮᱧ ᱠᱚ ᱨᱩᱸᱰᱟᱹ ᱠᱚ᱾ ᱛᱩᱭᱩ᱾
ᱚ᱾ ᱟᱪᱪᱷᱟ ᱟᱪᱪᱷᱟ ᱛᱟᱦᱞᱮ ᱟᱯᱮ ᱫᱚ ᱢᱟᱱᱮ ᱪᱮᱫᱮᱴ ᱞᱮᱠᱟ ᱢᱟᱱᱮ ᱡᱤᱞ ᱠᱚᱫᱚ ᱯᱮ ᱵᱷᱟᱜ ᱜᱮᱭᱟ ᱠᱤᱝᱵᱟ ᱥᱮ ᱪᱮᱫ ᱞᱮᱠᱟ ᱠᱟᱛᱮᱜ ᱯᱮ ᱡᱚᱢ ᱜᱮᱭᱟ ᱠᱟᱹᱴᱤᱡ ᱚᱱᱟ ᱯᱨᱚᱥᱮᱥ ᱴᱟᱜ ᱵᱮᱱ ᱞᱟᱹᱭ ᱞᱮᱠᱷᱟᱱ ᱠᱟᱹᱴᱤᱡ ᱱᱟᱯᱟᱭ ᱠᱚᱜᱼᱟ᱾
ᱦᱩᱸ, ᱟᱫᱚ ᱢᱟᱱᱮ ᱡᱟᱦᱟᱸ ᱛᱤᱱᱟᱹᱜ ᱦᱚᱲ ᱥᱮᱸᱫᱽᱨᱟ ᱞᱮ ᱪᱟᱞᱟᱜᱼᱟ ᱩᱱᱟᱹᱜ ᱦᱚᱲ ᱢᱟᱱᱮ ᱩᱱᱟᱹᱜ ᱦᱚᱱ ᱴᱷᱮᱡ ᱡᱤᱞ ᱞᱮ ᱵᱷᱟᱜᱽ ᱟᱞᱮ᱾
ᱚ ᱟᱪᱪᱷᱟ ᱟᱪᱪᱷᱟ᱾ ᱟᱨ ᱥᱮᱸᱫᱽᱨᱟ ᱠᱚᱨᱮᱜ ᱱᱚᱝᱠᱟ ᱫᱚ ᱪᱮᱫ ᱠᱚᱯᱮ ᱤᱫᱤ ᱵᱟᱲᱟᱭ ᱜᱮᱭᱟ ᱟᱯᱮ ᱫᱚ ᱵᱮᱥᱤᱨ ᱵᱷᱟᱜ?
ᱥᱮᱸᱫᱽᱨᱟ ᱳᱣ ᱟᱸᱜᱥᱟᱨ ᱠᱟᱹᱯᱤ ᱟᱵᱟᱨ ᱡᱮ ᱦᱟᱱᱮ ᱤᱭᱟᱹᱥ ᱤᱭᱟᱹ ᱨᱩᱸᱰᱟᱹ ᱥᱟᱵ ᱞᱟᱹᱜᱤᱫ ᱡᱟᱞ ᱠᱚ ᱢᱮᱱᱟᱜᱼᱟ ᱟᱨᱚ ᱟᱭᱢᱟ ᱡᱤᱱᱤᱥ ᱠᱚ ᱢᱮᱱᱟᱜᱼᱟ᱾
ᱚ ᱟᱪᱪᱷᱟ ᱟᱪᱪᱷᱟ, ᱦᱩᱸ᱾ ᱢᱚᱴᱟᱢᱩᱴᱤ ᱟᱞᱮ ᱥᱮᱫ ᱢᱟ ᱱᱚᱝᱠᱟ ᱧᱮᱞ ᱜᱟᱱᱚᱜ ᱠᱷᱟᱱ ᱫᱚ ᱡᱟᱞ ᱠᱚᱦᱚᱸ ᱟᱹᱰᱤ ᱡᱟᱹᱥᱛᱤ ᱢᱮᱱᱟᱜᱼᱟ ᱥᱩᱠᱨᱤ ᱥᱟᱵ ᱞᱟᱹᱜᱤᱫ ᱫᱚ᱾ ᱟᱨ ᱱᱚᱝᱠᱟ ᱠᱷᱮᱪᱟ ᱠᱚ ᱫᱚᱢᱮ ᱡᱟᱹᱥᱛᱤ ᱠᱚ ᱤᱫᱤ ᱜᱮ ᱛᱟᱞᱮᱭᱟ ᱟᱞᱮ ᱥᱮᱫ ᱫᱚ ᱱᱚᱝᱠᱟ ᱫᱚ᱾
ᱦᱮᱸ᱾
ᱦᱳᱭ ᱛᱚ ᱜᱚᱝᱠᱮ ᱚᱠᱛᱚ ᱠᱚᱢᱟ ᱦᱩᱭᱮᱱ, ᱟᱨᱚ ᱱᱚᱝᱠᱟ ᱜᱮ ᱨᱚᱯᱚᱲ ᱦᱩᱭᱩᱜᱼᱟ᱾